ᱦᱮᱞᱳ ᱡᱚᱸᱦᱟᱨ ᱜᱮ
ᱦᱳᱭ ᱡᱚᱸᱦᱟᱨ ᱜᱮ
ᱟᱪᱪᱷᱟ ᱟᱪᱪᱷᱟ ᱛᱚ ᱛᱮᱦᱤᱧ ᱫᱚ ᱟᱞᱟᱝ ᱫᱚ ᱢᱤᱫᱴᱮᱱ ᱥᱟᱛᱟᱢ ᱫᱤᱭᱮ ᱞᱟᱝ ᱨᱚᱯᱚᱲᱟ ᱦᱮᱸ ᱟᱪᱪᱷᱟ ᱟᱪᱪᱷᱟ ᱛᱚ ᱯᱚᱨᱚᱛᱷᱚᱢ ᱨᱮᱧ ᱞᱟᱹᱭᱮᱫᱟ ᱡᱮ ᱱᱟᱯᱟᱭ ᱜᱮᱭᱟᱵᱤᱱ ᱛᱚ?
ᱦᱳᱭ ᱟᱹᱞᱤᱧ ᱫᱚ ᱱᱟᱯᱟᱭ ᱜᱮ ᱢᱮᱱᱟᱜ ᱞᱤᱧᱟᱹ ᱟᱵᱮᱱ ᱜᱤ ᱚᱠᱟᱞᱮᱠᱟ ᱢᱮᱱᱟᱜ ᱵᱤᱱᱟ?
ᱞᱟᱹᱭ ᱞᱮᱠᱷᱟᱱ ᱟᱹᱞᱤᱧ ᱦᱚᱸ ᱟᱹᱰᱤ ᱱᱟᱯᱟᱭ ᱜᱮ ᱢᱮᱱᱟᱜ ᱞᱤᱧᱟ ᱛᱳ ᱡᱟᱦᱟᱸ ᱞᱤᱧ ᱞᱟᱹᱭᱮᱫ ᱠᱟᱱ ᱛᱟᱦᱮᱱᱟ ᱛᱮᱦᱮᱧ ᱫᱚ ᱟᱞᱟᱝ ᱫᱚ ᱢᱤᱫᱴᱮᱱ ᱥᱟᱛᱟᱢ ᱫᱚ ᱦᱩᱭᱩᱜ ᱠᱟᱱᱟ ᱥᱚᱨᱦᱟᱭ ᱤᱫᱤ ᱠᱟᱛᱮ ᱞᱟᱝ ᱨᱚᱲᱟ ᱛᱚᱻ ᱞᱟᱹᱭ ᱞᱮᱠᱷᱟᱱ ᱢᱟ ᱥᱚᱨᱦᱟᱭ ᱢᱟ ᱟᱞᱮ ᱥᱮᱫ ᱢᱟ ᱞᱟᱹᱭ ᱞᱮᱠᱷᱟᱱ ᱛᱩᱨᱩᱭ ᱫᱤᱱ ᱦᱩᱭᱩᱜᱼᱟ, ᱛᱚ ᱟᱯᱮ ᱥᱮᱫ ᱫᱚ ᱛᱤᱱᱟᱹᱜ ᱫᱤᱱ ᱦᱩᱭᱩᱜᱼᱟ ᱥᱚᱨᱦᱟᱭ ᱫᱚ?
ᱥᱚᱨᱦᱟᱭ ᱢᱟ ᱟᱞᱮ ᱥᱮᱫ ᱢᱟ ᱢᱚᱬᱮ ᱫᱤᱱ ᱦᱩᱭᱩᱜ ᱜᱮᱭᱟ ᱟᱫᱚ ᱟᱯᱮᱥᱮᱫ ᱫᱚ ᱛᱩᱨᱩᱭ ᱫᱤᱱ ᱫᱚ ᱪᱮᱫ ᱪᱮᱫ ᱠᱚ ᱫᱤᱱ ᱦᱩᱭᱩᱜ ᱛᱮ?
ᱛᱚ ᱞᱟᱹᱭ ᱞᱮᱠᱷᱟᱱ ᱟᱞᱮ ᱥᱮᱫ ᱫᱚ ᱛᱩᱨᱩᱭ ᱫᱤᱱ ᱫᱚ ᱦᱩᱭᱩᱜ ᱠᱟᱱᱟ ᱯᱨᱚᱛᱷᱚᱢ ᱫᱚ ᱯᱳᱭᱞᱳ ᱫᱤᱱ ᱫᱚ ᱦᱩᱭᱩᱜ ᱠᱟᱱᱟ ᱩᱢ ᱢᱟᱦᱟ ᱟᱨ ᱫᱚᱥᱟᱨ ᱫᱤᱱ ᱫᱚ ᱞᱟᱹᱭ ᱞᱮᱠᱷᱟᱱ ᱫᱚ ᱫᱟᱠᱟ ᱢᱟᱦᱟ ᱟᱨ ᱛᱮᱥᱟᱨ ᱫᱤᱱ ᱞᱟᱹᱭ ᱞᱮᱠᱷᱟᱱ ᱫᱚ ᱠᱷᱩᱱᱴᱟᱹᱣ ᱢᱟᱦᱟ ᱟᱨ
ᱡᱟᱞᱮ ᱢᱟᱦᱟ ᱟᱞᱮ ᱫᱚ ᱡᱟᱞᱮ ᱦᱟᱹᱠᱩ ᱠᱟᱴᱠᱚᱢ ᱫᱚ ᱢᱤᱫ ᱥᱚᱸᱜᱮ ᱛᱮ ᱵᱟᱞᱮ ᱢᱟᱱᱟᱣ ᱜᱮᱭᱟ ᱚᱠᱟ ᱥᱚᱢᱚᱭ ᱫᱚ ᱧᱮᱞ ᱟᱠᱟᱫ ᱠᱚᱣᱟᱞᱮ ᱡᱮ ᱡᱟᱞᱮ ᱟᱨ ᱦᱟᱹᱠᱩ ᱠᱟᱴᱠᱚᱢ ᱫᱚ ᱢᱤᱫ ᱥᱚᱝ ᱛᱮᱠᱚ ᱢᱟᱱᱟᱣ ᱜᱮᱭᱟ ᱚᱱᱟ ᱠᱷᱟᱹᱛᱤᱨ ᱛᱮ ᱦᱚᱭᱛᱚ ᱢᱚᱬᱮ ᱢᱟᱦᱟ ᱦᱩᱭᱩᱜ ᱜᱮᱭᱟ ᱛᱚ ᱟᱞᱮᱥᱮᱫ ᱫᱚ ᱚᱱᱮ ᱚᱱᱠᱟ ᱢᱤᱫ ᱥᱚᱸᱜᱮ ᱛᱮ ᱵᱟᱠᱚ ᱢᱟᱱᱟᱣ ᱛᱮ ᱛᱩᱨᱩᱭ ᱫᱤᱱ ᱦᱚᱸ ᱦᱩᱭ ᱫᱟᱲᱮᱭᱟᱜᱼᱟ ᱛᱚ ᱟᱯᱮ ᱥᱮᱫ ᱫᱚ ᱢᱚᱬᱮ ᱢᱚᱬᱮ ᱢᱚᱬᱮ ᱫᱤᱱ ᱫᱚ ᱪᱮᱫ ᱪᱮᱫ ᱠᱚ ᱦᱩᱭᱩᱜᱼᱟ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱠᱚᱜᱼᱟ
ᱟᱞᱮᱥᱮᱫ ᱫᱚ ᱱᱟᱦᱟᱜ ᱯᱳᱭᱞᱳ ᱫᱤᱱ ᱫᱚᱞᱮ ᱩᱢᱩᱜ ᱜᱮᱭᱟ ᱚᱱᱟ ᱫᱚᱥᱟᱨ ᱦᱤᱞᱳᱜ ᱫᱤᱱ ᱫᱚ ᱵᱚᱸᱜᱟ ᱱᱟᱞᱮ ᱤᱱᱟᱹ ᱯᱚᱨᱮᱨ ᱫᱤᱱ ᱫᱚ ᱠᱷᱩᱱᱴᱟᱹᱣ ᱛᱟᱨᱯᱚᱨᱮ ᱡᱟᱞᱮ ᱟᱫᱚ ᱦᱟᱹᱠᱩ ᱠᱟᱴᱠᱚᱢ ᱟᱫᱚ ᱟᱯᱮ ᱥᱮᱫ ᱫᱚ? ᱱᱚᱣᱟ ᱯᱩᱭᱞᱩ ᱦᱤᱞᱳᱜ ᱫᱤᱱ ᱫᱚ ᱪᱮᱫ ᱠᱚᱯᱮ ᱪᱤᱠᱟᱹᱭ ᱜᱮᱭᱟ ᱡᱟᱦᱟᱸ ᱩᱢ ᱦᱤᱞᱳᱜ ᱫᱚ?
ᱟᱫᱚ ᱩᱱ ᱦᱤᱞᱳᱜ ᱩᱢ ᱦᱤᱞᱳᱜ ᱞᱟᱹᱭ ᱞᱮᱠᱷᱟᱱ ᱫᱚ ᱟᱸᱻ ᱥᱮᱛᱟᱜ ᱨᱮ ᱮᱠᱫᱚᱢ ᱛᱩᱯᱩ ᱯᱷᱟᱨᱪᱟ ᱠᱟᱛᱮᱫ ᱚᱲᱟᱜ ᱨᱮᱱᱟᱜ ᱨᱟᱪᱟ ᱠᱚ ᱜᱩᱨᱤᱡ ᱵᱟᱲᱟ ᱠᱟᱛᱮᱫ ᱛᱚ ᱚᱱᱠᱟ ᱟᱹᱛᱩ ᱠᱚᱨᱮ ᱡᱟᱦᱟᱸ ᱠᱚ ᱱᱟᱭᱠᱮ ᱵᱟᱵᱟ ᱛᱟᱠᱚ ᱢᱟᱱᱮ ᱠᱩᱞᱦᱤ ᱢᱩᱪᱟᱹᱫ ᱨᱮ ᱵᱚᱸᱜᱟ ᱵᱩᱨᱩ ᱠᱚ ᱠᱚᱨᱟᱣᱟ ᱟᱨ ᱞᱟᱹᱭ ᱞᱮᱠᱷᱟᱱ ᱟᱞᱮ ᱥᱮᱫ ᱫᱚ ᱩᱱᱦᱤᱞᱳᱜ ᱫᱚᱠᱚ ᱵᱚᱸᱜᱟ ᱵᱩᱨᱩᱜᱼᱟ ᱮᱦᱚᱵ ᱟᱠᱚ ᱛᱚ ᱟᱯᱮ ᱥᱮᱫ ᱫᱚ ᱯᱳᱭᱞᱳ ᱫᱤᱱ ᱫᱚ ᱪᱮᱫ ᱠᱚ ᱪᱤᱠᱟᱹᱭ ᱜᱮᱭᱟ?
ᱦᱳᱭ ᱯᱳᱭᱞᱳ ᱦᱤᱞᱳᱜ ᱫᱤᱱ ᱫᱚ ᱟᱞᱮᱥᱮᱫ ᱫᱚ ᱱᱚᱝᱠᱟ ᱜᱮ ᱡᱚᱛᱚ ᱦᱚᱲᱟᱜ ᱚᱲᱟᱜ ᱠᱚᱠᱚ ᱜᱮᱡ ᱜᱩᱨᱤᱡ ᱛᱟᱠᱚᱣᱟ ᱟᱨ ᱡᱷᱚᱛᱚ ᱦᱚᱲ ᱠᱚ ᱰᱟᱹᱵᱽᱨᱟᱹ ᱥᱟᱯᱷᱟ ᱠᱟᱛᱮᱜ ᱩᱱ ᱦᱤᱞᱳᱜ ᱫᱚ ᱠᱚ ᱱᱟᱣᱟ ᱱᱟᱣᱟ ᱠᱤᱪᱨᱤᱡ ᱠᱚᱠᱚ ᱦᱚᱨᱚᱜ ᱛᱟᱠᱚᱣᱟ ᱟᱫᱚ ᱚᱱᱟ ᱫᱚᱥᱟᱨ ᱫᱤᱱ ᱦᱤᱞᱳᱜ ᱫᱚ ᱱᱟᱦᱟᱜ ᱵᱚᱸᱜᱟ ᱢᱟᱦᱟ ᱟᱫᱚ ᱤᱧ ᱢᱟ ᱩᱱᱟᱹᱜ ᱢᱟ ᱱᱚᱰᱮ ᱵᱟᱹᱧ ᱪᱟᱞᱟᱣ ᱵᱟᱲᱟᱣ ᱠᱟᱱᱟ ᱱᱚᱰᱮ ᱱᱟᱦᱟᱜ ᱮᱸ ᱚᱱᱛᱮ ᱵᱟᱹᱭᱦᱟᱹᱲ ᱥᱮᱫ ᱨᱮ ᱱᱟᱦᱟᱜ ᱠᱚ ᱵᱚᱸᱜᱟ ᱵᱩᱨᱩᱭᱟ ᱟᱨ ᱱᱚᱛᱮ ᱨᱮᱫᱚ ᱚᱱᱟ ᱜᱚᱴ ᱴᱟᱺᱰᱤ ᱱᱟᱦᱟᱜ ᱠᱚ ᱢᱮᱛᱟᱜ ᱠᱟᱱᱟ ᱱᱚᱰᱮ ᱵᱚᱸᱜᱟ ᱵᱩᱨᱩᱭᱟᱠᱚ ᱟᱫᱚ ᱰᱟᱝᱨᱟ ᱠᱚ ᱱᱟᱦᱟᱜ ᱵᱤᱞᱤ ᱠᱚᱠᱚ ᱞᱮᱵᱮᱫ ᱦᱚᱪᱚ ᱠᱚᱣᱟ ᱩᱱ ᱦᱤᱞᱳᱜ ᱫᱚ ᱟᱫᱚ ᱟᱯᱮᱥᱮᱫ ᱫᱚ ᱪᱮᱫ ᱞᱮᱠᱟ ᱦᱩᱭᱩᱜ ᱛᱮ?
ᱟᱨ ᱚᱱᱟ ᱯᱩᱭᱞᱩ ᱫᱤᱱ ᱢᱟᱞᱤᱧ ᱞᱟᱹᱭ ᱠᱮᱫ ᱩᱢ ᱢᱟᱦᱟ ᱫᱚ ᱚᱱᱠᱟ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱮᱫᱟ ᱩᱱ ᱦᱤᱞᱳᱜ ᱫᱚ ᱱᱟᱣᱟ ᱱᱟᱣᱟ ᱠᱤᱪᱨᱤᱡ ᱠᱚᱠᱚ ᱦᱚᱨᱚᱜᱟ ᱥᱟᱹᱨᱤᱜᱮ ᱪᱟᱥᱮ ᱯᱩᱭᱞᱩ ᱫᱤᱱ ᱫᱚ ᱱᱟᱣᱟ ᱱᱟᱣᱟ ᱠᱤᱪᱨᱤᱡ ᱜᱮᱠᱚ ᱦᱚᱨᱚᱜᱟ ᱥᱮᱠᱚ ᱚᱠᱚᱭ ᱫᱚ ᱯᱟᱹᱧᱪᱤ ᱥᱟᱹᱲᱤ ᱠᱚ ᱵᱟᱸᱫᱮᱭᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱛᱳ ᱫᱚᱥᱟᱨ ᱫᱤᱱ ᱫᱚ ᱟᱞᱮ ᱫᱚ ᱫᱟᱠᱟ ᱵᱚᱸᱜᱟ ᱦᱤᱞᱳᱜ ᱫᱚ ᱠᱩᱞᱦᱤ ᱢᱩᱪᱟᱹᱫ ᱨᱮ ᱱᱟᱭᱠᱮ ᱵᱟᱵᱟ ᱤᱫᱤ ᱠᱟᱛᱮᱫ ᱟᱨ ᱠᱤᱪᱷᱩ ᱞᱟᱹᱭ ᱞᱮᱠᱷᱟᱱ ᱫᱚ ᱡᱟᱦᱟᱸ ᱛᱤᱱᱟᱹᱜ ᱟᱞᱮ ᱠᱚᱲᱟ ᱠᱩ ᱢᱮᱱᱟᱜ ᱠᱚᱣᱟ ᱵᱟᱵᱟ ᱛᱟᱠᱚ ᱢᱮᱱᱟᱜ ᱠᱚᱣᱟ ᱢᱤᱴᱮᱡ ᱡᱟᱣᱨᱟ ᱠᱟᱛᱮᱫ ᱵᱚᱸᱜᱟ ᱵᱩᱨᱩ ᱭᱟᱠᱚ ᱟᱨᱠᱩ ᱥᱲᱮᱭᱟ ᱛᱚ ᱠᱟ ᱥᱳᱲᱮ ᱠᱟᱛᱮᱫ ᱟᱫᱚ ᱡᱚᱛᱚ ᱦᱚᱲ ᱢᱩᱪᱟᱹᱫ ᱨᱮᱫᱚ ᱟᱫᱚᱞᱮ ᱡᱚᱢᱟ ᱟᱨ ᱚᱱᱟ ᱫᱚ ᱡᱟᱦᱟᱸ ᱛᱤᱱᱟᱹᱜ ᱞᱮ ᱠᱚᱲᱟ ᱠᱚ ᱢᱮᱱᱟᱜ ᱞᱮ ᱵᱟᱵᱟ ᱛᱟᱠᱚ ᱢᱮᱱᱟᱜ ᱠᱚᱣᱟ ᱦᱟᱲᱟᱢ ᱦᱚᱲ ᱛᱚ ᱩᱝᱠᱩ ᱟᱛᱮ ᱜᱮᱞᱮ ᱡᱚᱢᱟ ᱟᱨ ᱚᱲᱟᱜ ᱫᱚ ᱤᱫᱤ ᱵᱟᱝ ᱜᱟᱱᱚᱜᱼᱟ ᱟᱫᱚ ᱤᱧᱫᱚ ᱛᱮᱥᱟᱨ ᱫᱤᱱ ᱫᱚ ᱟᱞᱮ ᱞᱮ ᱛᱟᱯᱚᱨᱮ ᱠᱷᱩᱱᱴᱟᱹᱣ ᱠᱚᱣᱟᱞᱮ ᱞᱮᱠᱷᱟᱱ ᱫᱚ ᱛᱚ ᱟᱯᱮ ᱥᱮᱫ ᱫᱚ ᱠᱷᱩᱱᱴᱟᱹᱣ ᱫᱚ ᱦᱩᱭᱩᱜ ᱜᱮᱭᱟ ᱛᱚ
ᱦᱳᱭ ᱱᱚᱣᱟ ᱠᱷᱩᱱᱴᱟᱹᱣ ᱫᱚ ᱦᱩᱭᱩᱜ ᱜᱮᱭᱟ ᱟᱞᱮ ᱥᱮᱫ ᱦᱚᱸ ᱟᱫᱚ ᱠᱷᱩᱱᱴᱟᱹᱣ ᱦᱤᱞᱳᱜ ᱫᱚ ᱟᱞᱮ ᱥᱮᱡ ᱫᱚ ᱱᱟᱜ ᱱᱩᱠᱩ ᱰᱟᱝᱨᱟ ᱠᱚᱠᱚ ᱛᱚᱞ ᱠᱟᱠᱚᱣᱟ ᱱᱩᱠᱩ ᱱᱟᱦᱟᱜ ᱠᱚ ᱮᱸ ᱮ ᱛᱩᱯᱩ ᱥᱟᱯᱷᱟ ᱠᱚᱣᱟ ᱠᱚ ᱥᱩᱱᱩᱢ ᱠᱚᱠᱚ ᱚᱡᱚᱜ ᱟᱠᱚᱣᱟ ᱟᱫᱚ ᱱᱟ ᱦᱟᱸᱜ ᱩᱱ ᱦᱤᱞᱳᱜ ᱫᱚ ᱱᱩᱠᱩ ᱜᱟᱹᱭ ᱡᱟᱜᱟᱣ ᱠᱚᱲᱟ ᱱᱟᱦᱟᱜ ᱦᱤᱡᱩᱜ ᱟᱠᱚ ᱟᱫᱚ ᱱᱩᱠᱩ ᱠᱚ ᱱᱚᱣᱟ ᱪᱟᱨᱦᱟᱣ ᱠᱚᱣᱟ ᱠᱚ ᱦᱟᱨᱛᱟ ᱠᱚᱛᱮ ᱟᱫᱚ ᱱᱚᱠᱟ ᱜᱮ ᱰᱟᱝᱨᱟ ᱠᱚᱠᱚ ᱠᱷᱮᱞᱰᱩ ᱠᱚᱣᱟ ᱠᱚ ᱮᱱᱮᱡ ᱠᱚᱣᱟ ᱠᱚ ᱟᱫᱚ ᱱᱮᱠᱟ ᱛᱮᱜᱤ ᱩᱱ ᱦᱤᱞᱳᱜ ᱫᱚ ᱯᱟᱨᱚᱢᱚᱜᱼᱟ ᱟᱨᱦᱚᱸ ᱮᱸ ᱱᱚᱣᱟ ᱠᱷᱩᱱᱴᱟᱹᱣ ᱦᱤᱞᱳᱜ ᱫᱚ ᱡᱮᱞ ᱠᱚᱦᱚᱸᱞᱮ ᱩᱛᱩ ᱠᱟᱜ ᱜᱮᱭᱟ ᱦᱮᱸ ᱯᱮᱲᱟ ᱠᱚᱠᱚ ᱦᱤᱡᱩᱜ ᱛᱟᱞᱮᱭᱟ ᱩᱱ ᱦᱤᱞᱜ ᱫᱚ ᱟᱫᱚ ᱟᱯᱮ ᱫᱚ ᱯᱮᱲᱟ ᱠᱚᱯᱮ ᱱᱮᱣᱛᱟ ᱠᱚᱣᱟ ᱥᱮ ᱵᱟᱝ ᱩᱱ ᱦᱤᱞᱳᱜ ᱫᱚ
ᱦᱳᱭ ᱠᱟᱛᱷᱟ ᱵᱤᱱ ᱞᱟᱹᱭ ᱠᱮᱫᱟ ᱱᱤᱭᱟᱹ ᱫᱚ ᱪᱟᱜ ᱥᱮ ᱟᱵᱚᱣᱟᱜ ᱵᱚᱪᱷᱚᱨ ᱨᱮ ᱢᱤᱫ ᱫᱷᱟᱣ ᱦᱩᱭᱩᱜ ᱠᱟᱱᱟ ᱥᱮ ᱥᱮᱨᱢᱟ ᱨᱮ ᱛᱚ ᱱᱤᱦᱟᱹᱛ ᱨᱮ ᱱᱤᱭᱟᱹ ᱨᱮᱫᱚ ᱟᱵᱚᱣᱟᱜ ᱤᱱᱟᱹ ᱦᱟᱹᱛᱤ ᱞᱮᱠᱟᱱ ᱯᱚᱨᱚᱵᱽ ᱨᱮᱫᱚ ᱥᱚᱨᱦᱟᱭ ᱯᱚᱨᱚᱵᱽ ᱫᱚ ᱯᱮᱲᱟ ᱫᱚ ᱱᱮᱣ ᱛᱟ ᱫᱚᱨᱠᱟᱨ ᱠᱟᱱᱟ ᱡᱟᱦᱟᱸ ᱛᱤᱱᱟᱹᱜ ᱟᱞᱮᱨᱮᱱ ᱵᱚᱭᱦᱟ ᱢᱤᱥᱨᱟ ᱠᱚ ᱢᱮᱱᱟᱜ ᱠᱚᱣᱟ ᱤᱧ ᱤᱧ ᱵᱟᱵᱟ ᱨᱮᱱ ᱮᱸᱻ ᱢᱟᱱᱮ ᱞᱟᱹᱭ ᱞᱮᱠᱷᱟᱱ ᱤᱧ ᱨᱮᱱ ᱱᱟᱱᱟ ᱛᱟᱠᱩ ᱤᱧ ᱠᱩᱢᱟᱹᱝ ᱛᱟᱠᱩ ᱢᱮᱱᱟᱜ ᱠᱚᱣᱟ ᱛᱚ ᱩᱱᱠᱩ ᱫᱚ ᱟᱞᱮ ᱫᱚᱞᱮ ᱥᱮ ᱤᱧ ᱢᱟᱢᱟ ᱛᱟᱠᱩ ᱢᱮᱱᱟᱜ ᱠᱚᱣᱟ ᱩᱱᱠᱩ ᱫᱚ ᱟᱞᱮ ᱫᱚᱞᱮ ᱢᱮᱛᱟᱣ ᱠᱚᱜᱮᱭᱟ ᱡᱮ ᱱᱤᱦᱟᱹᱛ ᱜᱮ ᱟᱞᱮᱭᱟᱜ ᱱᱚᱣᱟ ᱥᱚᱨᱦᱟᱭ ᱯᱚᱨᱚᱵᱽ ᱨᱮ ᱦᱮᱡ ᱥᱮᱴᱮᱨᱚᱜ ᱯᱮ ᱫᱚᱞᱮ ᱱᱮᱣᱛᱟ ᱠᱚᱜᱮᱭᱟ ᱪᱮᱫᱟᱜ ᱥᱮ ᱩᱝᱠᱩ ᱵᱟᱝ ᱱᱮᱣᱛᱟ ᱞᱮᱠᱷᱟᱱ ᱦᱚᱸ ᱟᱞᱮ ᱦᱚᱸ ᱨᱥᱠᱟ ᱵᱟᱞᱮ ᱵᱩᱡᱷᱟᱣᱟ ᱛᱚ ᱛᱚ ᱞᱟᱹᱭ ᱠᱮᱟ ᱵᱮᱱ ᱟᱹᱰᱤ ᱨᱟᱹᱥᱠᱟᱹ ᱞᱤᱧ ᱵᱩᱡᱷᱟᱹᱣ ᱫᱟ ᱪᱮᱫᱟᱜ ᱥᱮ ᱟᱞᱮ
ᱦᱳᱭ ᱟᱞᱮ ᱥᱮᱫ ᱦᱚᱸ ᱱᱚᱠᱟ ᱱᱚᱠᱟ ᱜᱮ ᱟᱞᱮ ᱥᱮᱫ ᱦᱚᱸ ᱦᱮᱸ ᱫᱟᱹᱭ ᱛᱟᱠᱚ ᱤᱧ ᱢᱟᱱᱮ ᱤᱧ ᱵᱟᱵᱟ ᱨᱮᱱ ᱫᱟᱹᱭ ᱛᱟᱠᱚ ᱤᱧ ᱨᱮᱱ ᱫᱚ ᱱᱟᱦᱟᱜ ᱡᱷᱤ ᱛᱟᱠᱚ ᱱᱚᱠᱟ ᱜᱮ ᱡᱟᱢᱟᱭ ᱛᱟᱠᱚ ᱞᱮ ᱱᱮᱣᱛᱟ ᱠᱳᱣᱟ ᱥᱮ ᱢᱟᱹᱭ ᱡᱟᱢᱟᱭ ᱛᱟᱠᱚ ᱞᱮ ᱱᱮᱣᱛᱟ ᱠᱚᱣᱟ ᱥᱮ ᱱᱩᱠᱩ ᱱᱟᱦᱟᱜ ᱛᱮᱧᱟᱝ ᱛᱟᱠᱚ ᱦᱚᱸ ᱟᱨ ᱥᱟᱶᱛᱮ ᱱᱚᱠᱟ ᱯᱮᱲᱟ ᱠᱚᱦᱚᱸᱞᱮ ᱱᱮᱣᱛᱟ ᱠᱚᱜᱮᱭᱟ ᱟᱨ ᱱᱚᱣᱟ ᱥᱚᱦᱚᱨᱟᱭ ᱨᱮᱫᱚ ᱠᱚ ᱦᱤᱡᱩᱜ ᱛᱮᱦᱚᱸ ᱠᱚ ᱦᱤᱡᱩᱜ ᱜᱮᱭᱟ ᱟᱨ ᱥᱟᱸᱫᱮᱥ ᱠᱚ ᱱᱟᱦᱟᱜ ᱠᱚ ᱟᱹᱜᱩᱭᱟ ᱟᱞᱮ ᱥᱮᱡ ᱫᱚ ᱚᱠᱚᱭ ᱠᱚᱫᱚ ᱦᱟᱺᱰᱤ ᱠᱩ ᱚᱠᱚᱭ ᱠᱚᱫᱚ ᱞᱟᱹᱰᱩ ᱠᱚᱠᱚ ᱟᱹᱜᱩ ᱛᱚᱨᱟᱭ ᱜᱮᱭᱟ ᱟ ᱟᱯᱮ ᱥᱮᱫ ᱫᱚ ᱱᱚᱣᱟ ᱥᱟᱸᱫᱮᱥ ᱠᱚᱫᱚ ᱠᱚ ᱟᱹᱜᱩᱭ ᱜᱮᱭᱟ ᱥᱮ ᱵᱟᱝ
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱟᱫᱟ ᱟᱞᱮ ᱥᱮᱜ ᱦᱚᱸᱠᱚ ᱟᱹᱜᱩᱭ ᱜᱮᱭᱟ ᱚᱝᱠᱟ ᱡᱮᱞᱮᱠᱟ ᱵᱮᱱ ᱞᱟᱹᱭ ᱠᱮᱫᱟ ᱟᱵᱮᱱ ᱦᱟᱺᱰᱤ ᱠᱩ
ᱥᱮ ᱠᱷᱟᱹᱡᱟᱹᱨᱤ ᱠᱩ ᱱᱚᱣᱟ ᱫᱚᱠᱚ ᱟᱹᱜᱩ ᱛᱚᱨᱟᱭ ᱜᱮᱭᱟ ᱛᱚ ᱱᱚᱣᱟ ᱫᱚ ᱞᱟᱹᱭ ᱞᱮᱠᱷᱟᱱ ᱠᱩ ᱞᱟᱹᱭᱟᱠᱩ ᱟᱭᱩ ᱵᱟᱵᱟ ᱛᱟᱠᱩ ᱱᱚᱣᱟ ᱫᱚ ᱟᱹᱰᱤ ᱥᱮᱫᱟᱭ ᱱᱤᱴ ᱠᱷᱚᱱ ᱜᱮ ᱟᱹᱨᱤᱪᱟᱹᱞᱤ ᱠᱟᱱ ᱛᱟᱵᱚᱱᱟ ᱱᱤᱭᱟᱹ ᱫᱚᱠᱚ ᱟᱹᱜᱩᱭ ᱜᱮᱭᱟ ᱤᱧ ᱫᱚ ᱛᱚᱠᱷᱚᱱ ᱫᱚ ᱾ ᱢᱟᱱᱮ ᱵᱟᱲᱟᱭ ᱫᱚᱧ ᱵᱟᱲᱟᱭ ᱠᱟᱱ ᱛᱟᱦᱮᱱᱟ ᱛᱟᱣ ᱡᱟᱦᱟᱸᱧ ᱧᱮᱞ ᱠᱟᱫᱟ ᱥᱮ᱾ ᱜᱮ ᱟᱸᱡᱚᱢ ᱠᱟᱫᱟ ᱡᱮ ᱱᱚᱣᱟ ᱫᱚ ᱟᱹᱜᱩᱭ ᱜᱮᱭᱟ ᱠᱚ ᱢᱤᱫᱴᱟᱱ ᱱᱚᱣᱟ ᱫᱚ ᱧᱩᱛᱩᱢᱟᱱ᱾ ᱥᱮᱫᱟᱭ ᱠᱷᱚᱱᱟᱜ ᱟᱹᱨᱤᱪᱟᱹᱞᱤ ᱠᱟᱱᱟ᱾ ᱛᱚ᱾ ᱤᱱᱟᱹ ᱯᱚᱨᱮ ᱫᱚ ᱟᱞᱮᱚ ᱡᱟᱞᱤ ᱢᱟᱦᱟ ᱦᱤᱞᱳᱜ ᱫᱚ ᱞᱟᱹᱭ ᱞᱮᱠᱷᱟᱱ ᱫᱚ ᱩᱱ ᱦᱤᱞᱳᱜ ᱫᱚ᱾ ᱦᱮ ᱟᱹᱰᱤ ᱨᱟᱹᱥᱠᱟᱹ ᱟᱛᱮ ᱞᱮ ᱮᱱᱮᱜ-ᱟ ᱟᱨ ᱩᱞᱮ ᱫᱚ ᱟ ᱡᱤᱞ ᱠᱚᱦᱚᱸᱞᱮ ᱩᱛᱩᱭ ᱜᱮᱭᱟ ᱛᱚ ᱟᱯᱮ ᱫᱚ? ᱠᱟ ᱪᱮᱫ ᱞᱮᱠᱟ ᱢᱟᱱᱮ ᱯᱩᱨᱟᱹ ᱨᱟᱹᱥᱠᱟᱹ ᱡᱚᱢᱟᱛᱮ ᱯᱮ ᱢᱟᱱᱮ ᱟᱹᱰᱤ ᱨᱟᱹᱥᱠᱟᱹ ᱯᱮ ᱮᱱᱮᱜ-ᱟ ᱥᱮ ᱢᱟᱱᱮ ᱡᱚᱢ? ᱮᱠᱫᱚᱢ ᱯᱩᱨᱟᱹ ᱟᱹᱛᱩ ᱠᱩᱞᱦᱤ ᱠᱚᱨᱮ᱾
ᱩ ᱦᱩᱸ ᱟᱞᱮ ᱦᱚᱸ ᱩᱱ ᱦᱞᱳᱜ ᱫᱚ ᱱᱚᱠᱟ ᱚᱱᱟ ᱞᱟᱦᱟ ᱦᱤᱞᱳ᱾ ᱛᱤᱱᱢᱟ ᱱᱟᱣᱟ ᱯᱮᱲᱟ ᱠᱚᱠᱚ ᱦᱮᱡ ᱠᱚᱜ ᱛᱟᱞᱮᱭᱟ ᱟᱫᱚ ᱱᱚᱝᱠᱟᱜᱮ ᱱᱚᱣᱟ ᱡᱟᱞᱮ ᱢᱟᱦᱟ ᱦᱤᱞᱳᱜ ᱫᱤᱱ ᱫᱚ ᱥᱮᱛᱟᱜ ᱨᱮᱫᱚ ᱱᱟᱜ ᱱᱩᱠᱩ ᱜᱟᱹᱭ ᱡᱟᱜᱟᱣ ᱠᱚᱲᱟ ᱠᱚᱠᱚ ᱦᱤᱡᱩᱜ-ᱟ᱾ ᱟᱨ ᱟᱞᱮ ᱟᱛᱳ ᱨᱮᱱ ᱢᱟᱱᱮ ᱱᱩᱠᱩ᱾ ᱥᱟᱱᱟᱢ ᱦᱚᱲ ᱜᱮᱠᱚ ᱦᱤᱡᱩᱜ ᱜᱮᱭᱟ ᱥᱩᱫᱩ ᱠᱚᱲᱟ ᱦᱚᱲ ᱱᱩᱠᱩ ᱜᱟᱹᱭ ᱠᱚ ᱡᱟᱜᱟᱣ ᱦᱚᱴᱚ ᱠᱟᱜ ᱠᱚᱛᱮ᱾ ᱟᱫᱚ ᱱᱚᱝᱠᱟ ᱛᱟᱨᱟᱥᱤᱧ ᱵᱮᱲᱟ ᱥᱮᱫ ᱫᱚ ᱱᱟᱜ ᱟᱛᱳ ᱨᱮ ᱮᱱᱮᱡ ᱞᱮ ᱩᱰᱩᱝᱚᱜ-ᱟ᱾ ᱟᱫᱚ ᱥᱟᱱᱟᱢ ᱠᱚᱜᱮ ᱩᱱ ᱞᱚᱜ ᱫᱚᱠᱚ ᱮᱱᱮᱜ ᱜᱮᱭᱟ᱾ ᱟᱞᱮᱥᱮᱜ ᱫᱚ ᱠᱩᱞᱦᱤ ᱠᱩᱞᱦᱤ ᱛᱮᱠᱚ ᱮᱱᱮᱡ-ᱟ ᱟᱯᱮᱥᱮᱡ ᱫᱚ ᱚᱠᱟ ᱞᱮᱠᱟ ᱨᱟᱹᱥᱠᱟᱹᱜ ᱜᱮᱭᱟ ᱯᱮ ᱥᱮ ᱵᱟᱝ?
ᱦᱮᱸ ᱞᱟᱹᱭ ᱞᱮᱠᱷᱟᱱ ᱫᱚ ᱟᱞᱮ ᱥᱮᱜ ᱫᱚ ᱟᱹᱰᱤ ᱡᱳᱨ ᱜᱮᱠᱚ ᱮᱱᱮᱜ-ᱟ ᱱᱮᱝᱠᱟ ᱟᱞᱮᱥᱮᱜ ᱫᱚ ᱪᱮᱫ ᱞᱮᱠᱟ᱾ ᱟᱛᱩ ᱞᱮᱭ ᱠᱟᱱ ᱫᱚ ᱟᱹᱰᱤ ᱢᱚᱡᱽ ᱜᱮ ᱜᱳᱞᱛᱮ ᱢᱮᱱᱟᱜ-ᱟ ᱨᱟᱥᱛᱟ ᱟᱹᱪᱩᱨ ᱠᱟᱱᱟ ᱱᱮᱝᱠᱟ ᱟᱞᱮ ᱥᱮᱜ ᱫᱚ ᱞᱟᱹᱭ ᱞᱮᱠᱷᱟᱱ ᱫᱚ ᱯᱮ ᱫᱷᱟᱣ ᱫᱚᱠᱚ ᱟᱹᱪᱩᱨᱚᱜᱞ-ᱟ ᱮᱱᱮᱜ ᱠᱟ ᱠᱟᱛᱮ᱾ ᱟᱨ ᱟᱹᱰᱤ ᱨᱟᱹᱥᱠᱟᱹ ᱜᱮᱠᱩ᱾ ᱮᱱᱮ-ᱟ ᱟᱹᱰᱤ ᱨᱟᱹᱥᱠᱟᱹ ᱤᱧ ᱦᱚᱧ ᱵᱩᱡᱷᱟᱹᱣᱟ ᱪᱮᱫᱟᱜ ᱥᱮ ᱮᱱᱮᱡ ᱥᱮᱨᱮᱧ᱾ ᱫᱚ ᱛᱩᱢᱫᱟᱜ ᱴᱟᱢᱟᱠ ᱟᱛᱮ ᱱᱚᱣᱟ ᱢᱟ ᱟᱹᱨᱤᱪᱟᱹᱞᱤ ᱠᱟᱱ ᱜᱮ ᱮᱱᱮᱡ ᱦᱚᱸ ᱟᱹᱰᱤ ᱱᱟᱯᱟᱭ ᱠᱟᱱ ᱜᱮᱭᱟ ᱱᱮᱝᱠᱟ᱾ ᱯᱟᱹᱧᱪᱤ ᱥᱟᱹᱲᱤ ᱵᱟᱸᱫᱮᱜ-ᱟ ᱠᱚ ᱟᱯᱮ ᱥᱮᱫ ᱫᱚ ᱱᱮᱝᱠᱟ ᱡᱚᱛᱚ ᱦᱚᱲᱜᱮ? ᱱᱮᱝᱠᱟ ᱯᱟᱹᱧᱪᱤ ᱥᱟᱹᱲᱤ ᱵᱟᱸᱫᱮ ᱠᱟᱛᱮ ᱠᱚ ᱮᱱᱮᱜ-ᱟ ᱵᱟᱝ᱾
ᱟᱫᱚ ᱱᱟᱜ ᱯᱮᱲᱟ ᱠᱚᱠᱚ ᱦᱤᱡᱩᱜ ᱛᱟᱞᱮᱭᱟ ᱛᱚ ᱟᱫᱚ᱾ ᱚᱱᱟᱛᱮ ᱞᱟᱦᱟ ᱠᱷᱚᱱᱜᱮ ᱱᱚᱣᱟ᱾ ᱦᱮᱸ ᱯᱟᱹᱧᱪᱤ ᱥᱟᱹᱲᱤ ᱠᱚᱫᱚᱞᱮ ᱠᱤᱨᱤᱧ ᱠᱟᱜ ᱜᱮᱭᱟ᱾ ᱟᱫᱚ ᱯᱮᱲᱟ ᱦᱚᱸᱠᱚ ᱞᱟᱹᱭ ᱜᱮᱭᱟ ᱡᱮ ᱪᱟᱞᱟᱜ ᱜᱮᱭᱟᱞᱮ ᱟᱫᱚ ᱚᱱᱟ ᱛᱮ ᱩᱱᱠᱩ ᱦᱤᱥᱟᱹᱵᱽ ᱠᱟᱛᱮᱜ ᱜᱮ ᱱᱦᱟᱜ ᱯᱟᱹᱧᱪᱤ ᱠᱚᱫᱚᱞᱮ᱾ ᱠᱤᱨᱤᱧᱟ ᱟᱨ ᱱᱚᱣᱟ ᱥᱚᱦᱨᱟᱭ ᱦᱤᱞᱳᱜ ᱫᱤᱱ ᱨᱮ ᱞᱮ ᱮᱢᱟ ᱠᱚ ᱜᱮᱭᱟ᱾ ᱟᱫᱚ ᱩᱱᱞᱚᱜ ᱫᱚ ᱯᱮᱲᱟ ᱠᱚᱞᱮ ᱱᱮᱣᱛᱟ ᱠᱟᱠᱚ ᱠᱟᱱᱟ ᱛᱚ ᱚᱱᱟᱛᱮ᱾ ᱱᱩᱠᱩ ᱫᱚᱞᱮ ᱮᱢᱟ ᱠᱚ ᱜᱮᱭᱟ ᱟᱫᱚ ᱟᱞᱮ ᱦᱚᱸ ᱛᱤᱥ ᱚᱝᱠᱟ ᱠᱚ ᱱᱮᱣᱛᱟ ᱞᱮᱭᱟ ᱱᱦᱟᱜ ᱡᱟᱦᱟᱸ ᱨᱮ ᱤᱧ ᱢᱟᱢᱟ ᱛᱟᱠ᱾ ᱠᱚᱴᱚᱷᱮᱱ ᱚᱸᱰᱮ ᱦᱚᱸᱞᱮ ᱪᱟᱞᱟᱜ ᱜᱮᱭᱟ ᱫᱚ ᱱᱚᱠᱟ ᱜᱮᱸ᱾ ᱯᱟᱹᱧᱪᱤ ᱠᱚᱠᱚ ᱮᱢᱟ ᱞᱮᱭᱟ ᱟᱭᱢᱟ ᱞᱮᱠᱟᱱ ᱱᱚᱠᱟ ᱠᱤᱪᱨᱤᱡ ᱠᱚᱠᱚ ᱮᱢ ᱞᱮᱭᱟ ᱟᱫᱚ ᱟᱯᱮ ᱥᱮᱜ ᱫᱚ ᱱᱚᱝᱠᱟ ᱠᱤᱪᱨᱤᱡ ᱠᱚᱠᱚ ᱮᱢᱟ ᱠᱚᱜᱮᱭᱟ ᱥᱮ ᱵᱟᱝ?
ᱟᱹᱰᱤ ᱱᱟᱯᱟᱭ ᱠᱟᱛᱷᱟ ᱞᱟᱹᱭ ᱠᱮᱫᱟ ᱛᱚ ᱟᱞᱮ ᱥᱮᱫ ᱤᱧ ᱧᱮᱞ ᱟᱠᱟᱫ ᱠᱚᱣᱟ ᱢᱟᱱᱮ᱾ ᱮᱢ ᱫᱚᱠᱚ ᱮᱢᱟ ᱠᱚᱜᱮᱭᱟ ᱪᱮᱫᱟᱜ ᱥᱮ ᱡᱟᱦᱟᱸ ᱵᱤᱱ ᱞᱟᱹᱭ ᱠᱮᱫᱟ ᱥᱮ ᱟᱹᱰᱤ ᱱᱟᱯᱟᱭ ᱠᱟᱛᱷᱟ ᱱᱚᱣᱟ ᱫᱚ᱾ ᱟᱹᱨᱤᱪᱟᱹᱞᱤ ᱠᱟᱱᱟ ᱱᱚᱣᱟ ᱫᱚ ᱯᱮᱲᱟᱭ ᱦᱤᱡᱩᱜᱼᱟ ᱟᱢ ᱴᱷᱮᱱ ᱛᱚ ᱥᱚᱨᱦᱟᱭ ᱨᱮ ᱛᱚ ᱯᱟᱹᱧᱪᱤ ᱥᱟᱹᱲᱤ ᱫᱚ ᱮᱢ ᱫᱚᱨᱠᱟᱨ ᱠᱟᱱᱟ᱾
ᱡᱟᱦᱟᱸ ᱱᱮᱣᱛᱟᱣ ᱟᱠᱟᱫᱮᱭᱟᱢ ᱛᱚ ᱚᱵᱚᱥᱥᱭ ᱱᱚᱣᱟ ᱫᱚ ᱡᱟᱦᱟᱸᱞᱤᱧ ᱧᱮᱞ ᱠᱟᱫᱟ ᱟᱹᱞᱤᱧ ᱦᱚᱸᱞᱤᱧ᱾ ᱜᱚᱜᱚᱼᱵᱟᱵᱟ ᱛᱞᱤᱧ ᱠᱩᱞᱤ ᱠᱚᱣᱟ ᱫᱚ ᱨᱤᱛᱤ ᱨᱮᱣᱟᱡᱽ ᱠᱷᱚᱱ ᱜᱮᱴᱮ ᱪᱟᱞᱟᱜ ᱠᱟᱱᱟ᱾ ᱛᱚ ᱟᱵᱚ ᱡᱟᱦᱟᱸ ᱯᱟᱹᱧᱪᱤ ᱥᱟᱲᱤ ᱵᱚᱱ ᱵᱟᱸᱫᱭᱟ ᱥᱮ ᱤᱧ ᱨᱮᱱ ᱢᱟᱹᱭ ᱛᱚᱠ ᱢᱮᱱᱟᱜ ᱠᱚᱣᱟ ᱛᱚ ᱯᱟᱹᱧᱪᱤ ᱥᱟᱹᱲᱤ ᱵᱟᱸᱫᱮ ᱠᱟᱛᱮᱫ ᱜᱮᱠᱚ ᱮᱱᱮᱡᱼᱟ ᱥᱮᱠᱩ ᱮᱢᱟᱠᱚᱣᱟ ᱟᱫᱚ ᱛᱟᱨᱯᱚᱨᱮᱱᱟᱜ ᱞᱟᱹᱭ ᱞᱮᱠᱷᱟᱱ ᱫᱚ ᱦᱟᱹᱠᱩ ᱠᱟᱴᱠᱚᱢ ᱦᱤᱞᱳᱜ ᱫᱚ ᱡᱤᱞ ᱠᱚᱯᱮ ᱩᱛᱩᱭ ᱜᱮᱭᱟ ᱛᱚ ᱥᱩᱠᱨᱤ ᱡᱤᱞ ᱟᱯᱮ ᱥᱮᱫ ᱫᱚ ᱩᱛᱩᱭ ᱜᱮᱭᱟᱛᱚ᱾ ᱟᱰᱚᱢ ᱴᱷᱮᱱ ᱢᱟᱞᱤ ᱧᱮᱞ ᱠᱟᱜᱼᱟ ᱯᱩᱞᱴᱤ ᱯᱩᱞᱴᱤ ᱡᱤᱞ ᱦᱮᱸ ᱞᱟᱹᱭ ᱵᱮᱱ
ᱦᱮᱸ ᱦᱟᱹᱠᱩ ᱠᱟᱴᱠᱚᱢ ᱦᱤᱞᱳᱜ ᱫᱚ ᱱᱟᱦᱟᱸᱜ ᱟᱞᱮ ᱫᱚ ᱟᱹᱛᱳ ᱠᱚᱨᱮᱱᱟᱜ ᱯᱩᱠᱷᱨᱤ ᱠᱚ ᱢᱮᱱᱟᱜ ᱛᱟᱞᱮᱭᱟ᱾ ᱚᱸᱰᱮ ᱱᱟᱦᱟᱸᱜ ᱟᱞᱮ ᱟᱹᱛᱳ ᱨᱮᱱ ᱡᱚᱛᱚ ᱦᱚᱲ ᱛᱮᱜᱮ ᱚᱱᱟ ᱯᱩᱠᱷᱨᱤ ᱨᱮᱠᱚ ᱦᱟᱹᱠᱩ ᱠᱚ ᱜᱚᱡ ᱠᱚᱣᱟ ᱾ ᱟᱨ ᱡᱷᱟᱹᱞᱤ ᱛᱮᱠᱚ ᱜᱚᱡ ᱠᱚᱣᱟ᱾ ᱟᱨ ᱡᱚᱛᱚ ᱚᱲᱟᱜ ᱚᱲᱟᱜ ᱠᱚ ᱦᱟᱹᱴᱤᱧ ᱟᱠᱚᱣᱟ ᱩᱱ ᱦᱤᱞᱳᱜ ᱫᱚ ᱟᱨ ᱦᱟᱹᱠᱩ ᱠᱩ ᱡᱚᱛᱚ ᱚᱲᱟᱜ ᱨᱮ ᱦᱟᱹᱴᱤᱧ ᱠᱟᱛᱮᱜ ᱩᱱᱦᱤᱞᱟᱹᱜ ᱫᱚᱠᱚ ᱩᱛᱩ ᱠᱚᱣᱟ ᱟᱨ ᱚᱱᱟ ᱞᱟᱦᱟ ᱚᱱᱟ ᱦᱤᱞᱳᱜ ᱨᱮᱱᱟᱜ ᱫᱤᱱ ᱡᱤᱞ ᱠᱚᱠᱚ ᱩᱛᱩᱭ ᱜᱮᱭᱟ ᱚᱱᱟ ᱠᱚ ᱟᱯᱮ ᱥᱮᱫ ᱫᱚ ᱦᱟᱹᱠᱩ ᱠᱚᱯᱮ ᱜᱚᱡ ᱠᱚᱣᱟ ᱥᱮ ᱵᱟᱝ
ᱞᱟᱹᱭ ᱞᱮᱠᱷᱟᱱ ᱟᱞᱮ ᱥᱮᱫ ᱫᱚ ᱪᱮ ᱞᱤᱧ ᱞᱟᱹᱭᱟ? ᱟᱞᱮ ᱥᱮᱫ ᱫᱚ ᱚᱱᱠᱟ ᱜᱟᱹᱰᱭᱟᱹ ᱠᱚ ᱢᱮᱱᱟᱜ ᱫᱚ ᱢᱮᱱᱟᱜ ᱜᱮᱭᱟ ᱠᱤᱱᱛᱩ ᱱᱚᱝᱠᱟ ᱢᱤᱫ ᱴᱷᱮᱡ ᱢᱮᱥᱟ ᱠᱟᱛᱮᱫ ᱫᱚ ᱜᱚᱡ ᱫᱚ ᱵᱟᱹᱞᱤᱧ ᱧᱮᱞ ᱟᱠᱟᱫ ᱠᱚᱣᱟ ᱢᱟᱱᱮ ᱱᱤᱡᱮ ᱱᱤᱡᱮ ᱠᱚ ᱪᱟᱞᱟᱜᱼᱟ ᱟᱨ ᱩᱱ ᱦᱤᱞᱚᱜ ᱫᱚ ᱪᱟ ᱥᱮ ᱡᱟᱦᱟᱸᱭᱟᱜ ᱯᱩᱠᱷᱨᱤ ᱛᱟᱦᱮᱱᱟ᱾ ᱛᱚ ᱩᱱᱠᱟ ᱡᱷᱟᱹᱞᱤ ᱠᱚ ᱩᱴᱟᱣ ᱛᱚ ᱩᱱᱦᱤᱞᱚᱜ ᱫᱤᱱ ᱨᱤᱜᱤ ᱥᱮ ᱞᱟᱦᱟ ᱠᱷᱚᱱ ᱜᱮᱠᱚ ᱞᱟᱹᱭ ᱠᱫ ᱠᱚᱣᱟ ᱱᱤᱭᱟᱹ ᱫᱷᱟᱣ ᱡᱟᱦᱟᱸᱞᱤᱧ ᱧᱮᱞ ᱞᱮᱼᱟ᱾ ᱡᱮ ᱞᱮᱠᱟ ᱦᱟᱹᱠᱩ ᱠᱩ ᱜᱚᱡ ᱠᱮᱫ ᱠᱚᱣᱟ ᱛᱚ ᱟᱞᱮ ᱟᱹᱛᱩᱨ ᱨᱮᱱ ᱡᱚᱛᱚ ᱦᱚᱲ ᱠᱚ ᱪᱟᱞᱟᱣ ᱞᱮᱱᱟ᱾ ᱛᱚ ᱚᱸᱰᱮ ᱠᱩ ᱟᱨᱠᱚ ᱦᱟᱹᱴᱤᱧ ᱞᱮᱱᱟ ᱛᱚ ᱟᱹᱞᱤᱧ ᱫᱚᱞᱤᱧ ᱵᱟᱲᱟᱭ ᱠᱟᱱ ᱛᱟᱦᱮᱱᱟ ᱡᱮ ᱱᱚᱣᱟ ᱫᱚ ᱱᱤᱡᱮᱨᱟᱜ ᱢᱟᱱᱮ ᱟᱹᱛᱩ ᱨᱮᱱᱟᱜ ᱯᱩᱠᱷᱨᱤ ᱠᱟᱱᱛᱮ ᱢᱤᱫ ᱴᱷᱮᱱ ᱠᱩ ᱜᱚᱡ ᱠᱟᱛᱮ ᱠᱩ ᱦᱟᱹᱴᱤᱧ ᱠᱚᱣᱟ᱾ ᱟᱫᱚ ᱛᱟᱯᱚᱨ ᱞᱤᱧ ᱵᱟᱲᱟᱭ ᱧᱟᱢ ᱟᱠᱟᱫᱟ ᱵᱟᱝᱟ᱾ ᱱᱚᱣᱟ ᱫᱚᱠᱚ ᱞᱟᱹᱭᱮᱫᱟ ᱡᱚᱛᱚᱦᱚᱲ ᱟᱹᱛᱳ ᱨᱮ ᱢᱮᱥᱟᱞᱛᱮᱫ ᱱᱚᱣᱟ ᱫᱚ ᱢᱤᱫᱴᱮᱱ ᱜᱟᱹᱰᱭᱟᱹ ᱨᱮᱱᱟᱜ ᱫᱚ ᱟᱵᱚᱣᱟᱜ ᱠᱟᱱ ᱜᱮᱭᱟ ᱛᱚ ᱱᱚᱸᱰᱮ ᱫᱚ ᱱᱤᱭᱟᱹ ᱫᱤᱱ ᱫᱚ ᱡᱚᱛᱚ ᱦᱚᱲ ᱦᱟᱹᱴᱤᱧ ᱠᱟᱛᱮᱫ ᱵᱚᱱ ᱡᱚᱢ ᱠᱚᱣᱟ ᱦᱟᱹᱠᱩ ᱩᱛᱩ ᱫᱚ᱾ ᱟᱫᱚᱧ ᱵᱩᱡᱷᱟᱹᱣ ᱠᱮᱫᱟ ᱚ ᱟᱞᱮ ᱥᱮᱫ ᱫᱚ ᱱᱚᱝᱠᱟ᱾ ᱛᱚ ᱟᱯᱮ ᱥᱮᱫ ᱫᱚ ᱥᱟᱠᱨᱟᱛ ᱨᱮᱫᱚ
ᱦᱳᱭ ᱟᱞᱮ ᱥᱮᱫ ᱦᱚᱸ ᱥᱟᱠᱨᱟᱛ ᱛᱚ ᱱᱟᱦᱟᱸᱜ ᱦᱩᱭᱩᱜ ᱜᱮᱭᱟ, ᱟᱫᱚ ᱛᱟᱭᱚᱢ ᱛᱮ ᱥᱟᱠᱨᱟᱛᱚᱜ ᱦᱩᱭᱩᱜ ᱜᱮᱭᱟ᱾ ᱟᱫᱚ, ᱚᱠᱛᱚ ᱠᱚ ᱦᱩᱭ ᱟᱠᱟᱱᱟ ᱦᱮᱸ ᱥᱮ
ᱮᱠᱫᱚᱢ ᱟᱹᱰᱤ ᱱᱟᱯᱟᱭ